ᱦᱮᱸ ᱢᱟᱹᱭ ᱡᱚᱦᱟᱨ ᱜᱮ
ᱦᱮᱸ ᱡᱚᱦᱟᱨ ᱜᱮ
ᱦᱮᱸ ᱢᱟᱹᱭ, ᱦᱮᱸ ᱟᱸᱡᱚᱢᱚᱜ ᱠᱟᱱᱟ ᱞᱟᱹᱭ ᱢᱮ᱾
ᱚᱦᱚ ᱱᱟᱯᱟᱭ ᱜᱮᱛᱚ
ᱛᱚᱵᱮ ᱱᱤᱭᱟᱹ ᱱᱤᱭᱠ ᱚᱠᱛᱚ ᱫᱚ ᱚᱠᱟᱨᱮ
ᱚᱸ ᱛᱷᱟᱵ ᱤᱭᱟᱹ ᱨᱮ ᱵᱟᱡᱟᱨ ᱨᱮ
ᱵᱟᱡᱟᱨ ᱨᱮ ᱢᱟᱱᱮ ᱟᱯᱮ ᱡᱟᱦᱟᱸ ᱢᱟᱨᱠᱮᱴ ᱡᱟᱦᱟᱱᱟᱜ ᱪᱟᱞᱟᱣ ᱦᱩᱭ
ᱵᱟᱝ ᱢᱟᱱᱮ ᱵᱟᱡᱟᱨ ᱨᱮ ᱛᱟᱸᱦᱮᱱ ᱦᱳᱭᱳᱜ
ᱟᱪᱪᱷᱟ ᱟᱪᱪᱷᱟ ᱢᱟᱱᱮ ᱵᱟᱡᱟᱨ ᱨᱮ ᱛᱟᱦᱮᱸ ᱠᱟᱛᱮᱜ ᱮᱢ ᱚᱞᱚᱜ ᱯᱟᱲᱦᱟᱜᱼᱟ,
ᱦᱮᱸ ᱵᱟᱡᱟᱨ ᱨᱮᱜᱮ,
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ, ᱟᱪᱪᱷᱟ ᱢᱟᱹᱭ ᱛᱟᱦᱚᱞᱮ ᱟᱢ ᱫᱚ ᱚᱠᱟᱨᱮᱢ ᱚᱞᱚᱜ ᱜᱮᱭᱟ?
ᱤᱧ ᱵᱟᱠᱩᱲᱟ ᱭᱩᱱᱤᱵᱷᱟᱨᱥᱤᱴᱤ,
ᱟᱪᱪᱷᱟ ᱟᱹᱰᱤ ᱱᱟᱯᱟᱭ ᱠᱟᱛᱷᱟ,
ᱦᱩ ᱦᱩᱸ,
ᱟᱪᱪᱷᱟ ᱱᱟᱯᱟᱭ ᱠᱟᱛᱷᱟ ᱛᱟᱦᱚᱞᱮ ᱢᱟᱹᱭ ᱛᱤᱠᱤᱱᱟᱜ ᱡᱚᱢ ᱠᱚᱫᱚ ᱦᱳᱭ ᱟᱠᱟᱱᱟ ᱥᱮ ᱵᱟᱝ,
ᱦᱮᱸ ᱡᱚᱢ ᱠᱚᱫᱚ ᱦᱩᱭ ᱠᱟᱱᱟ, ᱟᱢ ᱜᱮ ᱡᱚᱢ ᱠᱟᱫᱟᱢ ᱥᱮ ᱵᱟᱝ?
ᱦᱮᱸ ᱢᱟᱹᱭ ᱡᱚᱢ ᱠᱚᱫᱚ ᱢᱟᱱᱮ ᱟᱠᱟ ᱞᱮᱠᱟ ᱠᱚᱞᱮᱡᱽ ᱨᱮ ᱛᱟᱦᱮᱸ ᱦᱩᱭ ᱞᱮᱱᱟ ᱭᱚ ᱠᱮᱞᱟᱥ ᱠᱚᱫᱚ ᱛᱟᱦᱮᱸ ᱠᱟᱱᱟ ᱟᱨ ᱮᱥᱟᱭ ᱢᱮᱱᱴ, ᱠᱤᱪᱷᱩ ᱡᱚᱢᱟ ᱨᱮᱱᱟᱜ ᱛᱟᱦᱮᱸ ᱠᱟᱱᱟ ᱚᱱᱟ ᱠᱷᱟᱹᱛᱤᱨ ᱥᱮᱛᱟᱜ ᱵᱮᱲᱟ ᱡᱚᱢ ᱠᱟᱛᱮ ᱜᱮ ᱥᱮᱛᱟᱜ ᱨᱮᱱᱟᱜ ᱱᱟᱥᱛᱟ ᱡᱚᱢ ᱠᱟᱛᱮᱜ ᱜᱮ ᱦᱮᱡ ᱦᱩᱭ ᱠᱟᱱᱟ, ᱟᱫᱚ ᱱᱟᱜ ᱠᱷᱟᱱ ᱱᱤᱛᱚᱜ ᱫᱚ ᱱᱟᱥᱛᱟ ᱫᱚ ᱵᱟᱝ ᱦᱩᱭ ᱠᱟᱱᱟ ᱟᱨᱠᱤ ᱛᱤᱠᱤᱱ ᱵᱮᱲᱟ ᱨᱮᱱᱟᱜ ᱫᱚ, ᱦᱩᱭᱩᱜᱼᱟ ᱱᱤᱛᱚᱜ ᱫᱚ ᱵᱟᱝ ᱚᱲᱟᱜ ᱪᱟᱞᱟᱣ ᱠᱟᱛᱮ ᱟᱨᱠᱤ ᱦᱳᱭ,
ᱟᱨ ᱛᱟᱦᱟᱞᱮ ᱫᱟ ᱟᱢ ᱫᱚ ᱚᱠᱟᱨᱮᱢ ᱚᱠᱟ ᱠᱚᱞᱮᱡᱽ ᱨᱮᱢ ᱯᱟᱲᱦᱟᱜ ᱜᱮᱭᱟ?
ᱤᱧ ᱫᱩᱧ ᱯᱟᱲᱦᱟᱜ ᱜᱮᱭᱟ ᱱᱚᱣᱟ ᱩᱸ ᱜᱳᱭᱟᱞ ᱛᱳᱲ, ᱟᱡᱚᱢ ᱵᱟᱲᱟ ᱠᱟᱫᱟᱢ ᱟᱡᱚᱢ ᱵᱟᱲᱟ ᱠᱟᱫᱟᱢ?
ᱦᱮᱸ ᱦᱮᱸ ᱟᱸᱡᱚᱢ ᱠᱟᱜ ᱜᱤᱭᱟᱹᱧ, ᱱᱚᱣᱟ ᱫᱚ ᱵᱟᱝᱞᱟ ᱛᱮ ᱥᱮ ᱟᱵᱚ ᱢᱟᱱᱮ ᱚᱞᱪᱤᱠᱤ ᱛᱮ?
ᱵᱟᱝ ᱵᱟᱝ ᱚᱞᱚᱜ ᱱᱤᱭᱟᱹ ᱛᱮᱫᱚ ᱚᱞᱚᱜ ᱯᱟᱲᱦᱟᱣ ᱫᱚ ᱢᱟᱱᱮ ᱵᱮᱝᱜᱚᱞᱤ ᱢᱤᱰᱤᱭᱟᱢ ᱛᱮᱜᱮ ᱚᱞᱚᱜ ᱯᱟᱲᱦᱟᱜ ᱦᱩᱭᱩᱜ ᱠᱟᱱᱟ ᱟᱫᱚ ᱚᱞ ᱪᱤᱠᱤ ᱡᱟᱦᱟᱸ ᱡᱟᱦᱟᱸ ᱟᱵᱚ ᱟᱭᱳ ᱟᱲᱟᱝ ᱟᱭᱳ ᱟᱲᱟᱝ ᱛᱮᱫᱚ ᱢᱟᱱᱮ ᱮᱭ ᱨᱤᱥᱮᱱᱴᱞᱤ ᱢᱟᱱᱮ ᱱᱤᱡᱮ ᱛᱮᱜᱮ ᱯᱟᱲᱦᱟᱣ ᱫᱚ ᱦᱩᱭᱩᱜ ᱠᱟᱱᱟ ᱥᱮ ᱪᱮᱫ ᱦᱩᱭᱩᱜ ᱠᱟᱱᱟ ᱟᱫᱚ ᱩᱱᱟᱹᱜ ᱵᱷᱟᱜᱤ ᱴᱷᱤᱠ ᱥᱮ ᱚᱞᱚᱜ ᱯᱟᱲᱦᱟᱣ ᱫᱚ ᱵᱟᱲᱟᱭ ᱢᱮᱱᱟᱜ-ᱟ ᱠᱤᱱᱛᱩ ᱩᱱᱟᱹᱜ ᱵᱷᱟᱜᱤ ᱴᱷᱤᱠ ᱠᱟᱛᱮ ᱫᱚ ᱵᱟᱲᱟᱭ ᱫᱚ ᱵᱟᱹᱱᱩᱜᱼᱟ ᱟᱨ ᱠᱤ,
ᱚᱸ ᱚᱱᱟ ᱫᱚ ᱞᱟᱦᱟ ᱠᱷᱚᱱᱟᱜ ᱜᱮ ᱵᱟᱝᱞᱟᱛᱮ ᱚᱱᱟᱛᱮ ᱵᱟᱝ,
ᱦᱳᱭ ᱦᱩᱰᱤᱧ ᱠᱷᱚᱱ ᱫᱚ ᱢᱟᱱᱮ ᱵᱮᱝᱜᱚᱞᱤ ᱢᱤᱰᱤᱭᱟᱢ ᱛᱮᱜᱮ ᱯᱟᱲᱦᱟᱣ ᱫᱚ ᱦᱩᱭ ᱟᱠᱟᱱᱟ, ᱟᱫᱚ ᱚᱞ ᱪᱤᱠᱤ ᱟᱵᱚᱣᱟᱜ ᱟᱭᱳ ᱟᱲᱟᱝ ᱛᱮᱫᱚ ᱯᱟᱲᱦᱟᱣ ᱫᱚ ᱵᱟᱝ ᱦᱳᱭ ᱠᱟᱱᱟ,
ᱦᱮᱸ ᱟᱫᱚ ᱥᱮᱬᱟ ᱤᱫᱤ ᱞᱮᱠᱷᱟᱱ ᱫᱚ ᱢᱟᱱᱮ ᱥᱚᱦᱚᱡᱽ ᱜᱮᱭᱟ ᱢᱤᱫ ᱜᱷᱟᱹᱲᱤᱡ ᱛᱮᱜᱮ ᱥᱮᱬᱟᱜᱼᱟ,
ᱦᱮᱸ ᱥᱮᱬᱟ ᱫᱚ ᱥᱮᱬᱟ ᱡᱟᱦᱟᱸ ᱞᱮᱠᱟ ᱵᱟᱨ ᱪᱟᱸᱫᱳ ᱛᱮ ᱚᱞ ᱥᱮᱬᱟ ᱫᱚ ᱦᱩᱭ ᱠᱟᱱᱟ,
ᱦᱮᱸ
ᱦᱳᱭ ᱟᱪᱪᱷᱟ ᱢᱟᱹᱭ ᱛᱟᱦᱚᱞᱮ ᱟᱢ ᱫᱚ ᱪᱮᱫ ᱛᱮᱢ ᱚᱞᱚᱜ ᱜᱮᱭᱟ? ᱟᱵᱚᱣᱟᱜ ᱡᱟᱱᱟᱢ ᱟᱲᱟᱝ ᱛᱮᱜᱮ ᱥᱮ ᱵᱮᱝᱜᱚᱞᱤ ᱢᱤᱰᱤᱭᱟᱢ?
ᱟᱪᱪᱷᱟ ᱢᱟᱱᱮ
ᱵᱮᱝᱜᱚᱞᱤ ᱛᱮᱫᱚ ᱵᱟᱝ ᱜᱮ ᱡᱟᱱᱟᱢ ᱟᱲᱟᱝ ᱛᱮᱜᱮ ᱦᱮᱸ ᱦᱩᱰᱤᱧ ᱠᱷᱚᱱᱟᱜ ᱜᱮ ᱟᱵᱚ ᱡᱟᱱᱟᱢ ᱟᱲᱟᱝ ᱛᱮᱜᱮ, ᱯᱳᱭᱞᱳ ᱫᱚ ᱦᱩᱰᱤᱧ ᱨᱮ ᱵᱟᱝᱞᱟ ᱢᱤᱰᱤᱭᱟᱢ ᱨᱮᱜᱮ ᱠᱚ ᱵᱷᱩᱨᱛᱤ ᱞᱤᱫᱤᱧᱟ, ᱟᱫᱚ ᱢᱟᱪᱮᱫ ᱠᱚ ᱵᱟᱝ ᱢᱟᱪᱮᱫ ᱠᱚ ᱵᱟᱝ ᱵᱟᱝᱞᱟᱛᱮ ᱯᱟᱲᱦᱟᱣ ᱦᱩᱭᱩᱜ ᱠᱟᱱ ᱛᱟᱦᱮᱫ ᱛᱟᱨᱯᱚᱨᱮ ᱟᱫᱚ ᱚᱱᱠᱟ ᱢᱟᱪᱮᱫ ᱜᱮ ᱦᱮᱡᱽ ᱠᱟᱱ ᱛᱟᱦᱮᱸ ᱱᱮ ᱮᱸ ᱩᱱᱤ ᱫᱚ ᱯᱮᱲᱟ ᱦᱚᱲ ᱜᱮ ᱦᱩᱭᱩᱜ ᱛᱟᱦᱮᱱᱟᱭ ᱟᱫᱚ ᱛᱟᱦᱚᱞᱮ ᱞᱟᱹᱭ ᱫᱟᱭ ᱪᱮᱫᱟᱜ ᱵᱟᱝᱞᱟ ᱛᱮᱠᱚ ᱯᱟᱲᱦᱟᱜᱼᱟ ᱡᱮᱦᱮᱛᱩ ᱤᱧ ᱵᱟᱲᱟᱭ ᱠᱟᱹᱫᱟᱹᱧ ᱟᱵᱚᱣᱟᱜ ᱟᱭᱳ ᱟᱲᱟᱝ ᱛᱮ ᱛᱟᱦᱚᱞᱮ ᱤᱧ ᱟᱵᱚ ᱟᱭᱳ ᱟᱲᱟᱝ ᱛᱮᱜᱤᱧ ᱯᱟᱲᱦᱟᱣ ᱦᱚᱪᱚ ᱠᱚᱣᱟ, ᱛᱟᱦᱚᱞᱮ ᱟᱨᱦᱚ ᱯᱷᱮᱰ ᱠᱷᱚᱱᱟᱜ ᱟᱨ ᱮᱠ ᱵᱟᱨ ᱟᱭᱳ ᱟᱲᱟᱝ ᱛᱮᱜᱮ ᱯᱟᱲᱦᱟᱣ ᱦᱮᱡ ᱦᱳᱭ ᱠᱟᱱᱟ,
ᱱᱚᱣᱟ ᱛᱚ ᱟᱹᱰᱤ ᱠᱷᱚᱱ ᱟᱹᱰᱤ ᱠᱷᱟᱱ ᱟᱹᱰᱤ ᱱᱟᱯᱟᱭ ᱠᱟᱛᱷᱟ ᱡᱮᱦᱮᱛᱩ ᱟᱵᱚᱣᱟᱜ ᱟᱭᱳ ᱟᱲᱟᱝ ᱛᱮᱢ ᱯᱟᱲᱦᱟᱜ ᱠᱟᱱᱟ ᱟᱫᱚ ᱟᱞᱮ ᱱᱚᱛᱮ ᱢᱟ ᱟᱵᱚᱣᱟᱜ ᱟᱭᱳ ᱟᱲᱟᱝ ᱡᱟᱦᱟᱸ ᱚᱞᱪᱤᱠᱤ ᱛᱮᱫᱚ ᱢᱟᱱᱮ ᱚᱞᱚᱜ ᱯᱟᱲᱦᱟᱣ ᱨᱮᱱᱟᱜ ᱩᱱᱟᱹᱜ ᱡᱳᱜᱽ ᱥᱩᱵᱤᱫᱷᱟ ᱠᱚᱦᱚᱸ ᱵᱟᱹᱱᱩᱜᱼᱟ ᱟᱨ ᱦᱩᱰᱤᱝ ᱠᱷᱚᱱ ᱦᱚᱸ ᱧᱮᱞ ᱠᱟᱛᱮ ᱵᱟᱝ ᱦᱮᱡ ᱦᱩᱭ ᱟᱠᱟᱱᱟ, ᱟᱨ ᱱᱤᱭᱟᱹ ᱛᱚ ᱟᱵᱚ ᱥᱟᱱᱛᱟᱲ ᱦᱩᱭ ᱠᱟᱛᱮᱫ ᱢᱟᱱᱮ ᱮᱠᱟᱞ ᱜᱮ ᱟᱵᱚ ᱱᱤ ᱠᱟᱹᱴᱤᱡ, ᱞᱟᱡᱟᱣ ᱨᱮᱱᱟᱜ ᱠᱟᱛᱷᱟ ᱦᱚᱸ ᱠᱟᱱᱟ ᱡᱮᱦᱮᱛᱩ ᱢᱟᱱᱮ ᱥᱟᱱᱛᱟᱲ ᱦᱩᱭ ᱠᱟᱛᱮᱫ ᱟᱵᱚ ᱟᱭᱳ ᱟᱲᱟᱝ ᱛᱮ ᱚᱞᱚᱜ ᱯᱟᱲᱦᱟᱣ ᱵᱟᱵᱚᱱ ᱫᱟᱲᱮᱜ ᱠᱟᱱᱟ ᱥᱮ ᱵᱟᱲᱟᱭ ᱵᱟᱹᱱᱩᱜᱼᱟ ᱟᱨᱠᱤ,
ᱦᱩᱸ ᱯᱨᱟᱭ ᱞᱮᱠᱟᱜ ᱟᱫᱚ ᱞᱟᱦᱟ ᱠᱷᱚᱱ ᱩᱱᱟᱹᱜ ᱤᱭᱟᱹ ᱠᱷᱚᱱᱟᱜ ᱛ ᱫᱚ ᱵᱟᱝ ᱵᱟᱲᱟᱭ ᱠᱟᱱ ᱛᱟᱦᱮᱸᱱᱟ ᱥᱮ ᱟᱫᱚ ᱩᱱ ᱮᱠᱫᱚᱢ ᱢᱟᱪᱮᱫ ᱠᱚᱦᱚᱸ ᱥᱮᱨᱚᱠᱚᱢ ᱛᱚ ᱵᱟᱹᱱᱩᱜ ᱟᱠᱟᱫ ᱠᱚᱣᱟ ᱟᱵᱚ ᱱᱚᱣᱟ ᱟᱭᱳ ᱟᱲᱟᱝ ᱛᱮ ᱯᱟᱲᱦᱟᱣ ᱞᱟᱹᱜᱤᱫ ᱟᱹᱰᱤ ᱢᱟᱱᱮ ᱤᱭᱟᱹ ᱠᱟᱛᱮ ᱜᱮ ᱯᱟᱲᱦᱟᱣ ᱫᱚ ᱦᱩᱭᱩᱜ ᱠᱟᱱ ᱜᱮᱭᱟ
ᱦᱳᱭ ᱤᱥᱠᱩᱞ ᱠᱚᱦᱚᱸ ᱢᱮᱱᱟᱜᱼᱟᱠᱷᱟᱱ ᱡᱟᱦᱟᱸ ᱵᱮᱝᱜᱚᱞᱤ ᱢᱤᱰᱤᱭᱟᱢ ᱞᱮᱠᱟ ᱛᱮᱫᱚ ᱟ ᱩᱱᱟᱹᱜ ᱡᱷᱚᱛᱚ ᱡᱟᱭᱜᱟᱛᱮ ᱠᱩᱞ ᱠᱚᱦᱚᱸ ᱵᱟᱹᱱᱩᱜᱼᱟ᱾ ᱦᱮᱸ ᱦᱳᱭᱥᱮ ᱟᱨ ᱱᱟᱜ ᱠᱷᱟᱱ ᱟᱵᱚ ᱚᱞᱪᱤᱠᱤ ᱟᱭᱳ ᱟᱲᱟᱝ ᱡᱟᱦᱟᱸ ᱫᱚ ᱢᱟᱱᱮ ᱚᱞᱚᱜ ᱯᱟᱲᱦᱟᱣ ᱨᱮᱱᱟᱜ ᱥᱩᱡᱳᱜᱽ ᱥᱩᱵᱤᱫᱟ ᱢᱟᱱᱮ ᱠᱚᱞᱮᱡᱽ ᱠᱷᱚᱱ ᱜᱮ ᱮᱛᱚᱦᱚᱵ ᱫᱚ ᱢᱮᱱᱟᱜᱼᱟ ᱟᱨᱠᱤ ᱦᱮᱸ ᱠᱤᱪᱷᱩ ᱵᱟᱹᱱᱩᱜᱼᱟ ᱮᱠᱟᱞ ᱜᱮᱮ ᱵᱟᱹᱱᱩᱜᱼᱟ ᱱᱚᱝᱠᱟ ᱫᱚ ᱵᱟᱝ ᱠᱤᱪᱷᱩ, ᱠᱤᱪᱷᱩ ᱡᱟᱭᱜᱟ ᱨᱮᱫᱚ ᱢᱮᱱᱟᱜᱼᱟ᱾
ᱦᱮᱸ ᱦᱮᱸ ᱦᱳᱭ ᱟᱞᱮ ᱚᱱᱛᱮ ᱢᱟ ᱞᱟᱹᱭ ᱛᱟᱦᱮᱱ ᱠᱚ ᱡᱮ ᱮᱸᱻ ᱪᱮᱫ ᱮᱢ ᱯᱟᱲᱦᱟᱣᱮᱭᱟ ᱱᱚᱣᱟ ᱤᱭᱟᱹ ᱦᱮᱸᱥᱮ ᱛᱚ, ᱯᱚᱨᱚᱵᱚᱨᱛᱤ ᱠᱟᱞᱨᱮ ᱪᱟᱹᱠᱨᱤ ᱠᱚ ᱧᱟᱢᱟᱭ ᱥᱮ ᱵᱟᱭ ᱧᱟᱢᱟ ᱩᱱᱟᱹᱜ ᱥᱩᱡᱳᱜᱽ ᱥᱩᱵᱤᱫᱷᱟ ᱵᱟᱹᱱᱩᱜᱼᱟ ᱚᱱᱟ ᱱᱤᱛᱳᱜ ᱫᱚ ᱵᱮᱥᱤᱨ ᱵᱷᱟᱜᱽ ᱜᱮ ᱧᱮᱞᱚᱜ ᱠᱟᱱᱟ ᱡᱮ ᱵᱟᱝᱞᱟ ᱢᱤᱰᱤᱭᱟᱢ ᱛᱮᱠᱚ ᱜᱤᱫᱽᱨᱟᱹ ᱠᱚ ᱵᱷᱚᱨᱛᱤᱭᱮᱫ ᱠᱚᱣᱟ ᱠᱚ
ᱦᱳᱭ ᱢᱟᱱᱮ ᱡᱟᱦᱟᱸᱞᱮᱠᱟ ᱯᱟᱲᱦᱟᱣ ᱫᱚ ᱜᱟᱱᱚᱜᱼᱟ ᱵᱟᱝ ᱫᱚ ᱵᱟᱝ ᱟᱫᱚ ᱱᱟᱜ ᱠᱷᱟᱱ ᱚᱱᱟ ᱚᱞᱚᱜ ᱯᱟᱲᱦᱟᱣ ᱠᱟ ᱠᱟᱛᱮᱫ ᱥᱮ ᱢᱟᱲᱟᱝ ᱥᱮᱫ ᱠᱤᱪᱷᱩ ᱵᱷᱩ ᱢᱟᱲᱟᱝ ᱥᱮᱱᱟᱜ ᱠᱟᱛᱷᱟ ᱦᱚᱸᱛᱚ ᱩᱭᱦᱟᱹᱨ ᱦᱩᱭᱩᱜ-ᱟ ᱥᱮ
ᱦᱮᱸ
ᱦᱮᱸ ᱥᱩᱡᱳᱜᱽ ᱥᱩᱵᱤᱫᱷᱟ ᱵᱟᱹᱱᱩᱜᱼᱟ᱾ ᱠᱟ ᱜᱮ ᱞᱟᱹᱭ ᱞᱮᱠᱷᱷᱟᱡ ᱫᱚ ᱵᱟᱭ ᱜᱟᱱᱚᱜᱼᱟ ᱦᱟᱛᱟᱣ ᱫᱚᱠᱚ ᱦᱟᱛᱟᱣ ᱠᱚ ᱥᱮ ᱴᱤᱪᱟᱨ ᱨᱤᱠᱨᱩᱴᱢᱮᱱᱴ ᱦᱩᱭ ᱫᱚ ᱦᱩᱭᱩᱜ ᱜᱮᱭᱟ ᱮᱨᱯᱚᱨ ᱛᱤᱥ ᱦᱩᱭᱩᱜ-ᱟ ᱚᱱᱟ ᱨᱮᱱᱟᱜ ᱢᱟᱱᱮ ᱜᱮᱨᱮᱱᱴᱤ ᱫᱚ ᱵᱟᱹᱱᱩᱜ-ᱟ ᱟᱨᱠᱤ ᱱᱚᱝᱠᱟᱱ ᱥᱤᱪᱩᱭᱮᱥᱚᱱ ᱟᱵᱚᱣᱟᱜ ᱥᱟᱱᱛᱟᱞᱤ ᱟᱭᱳ ᱟᱲᱟᱝ
ᱦᱮᱸ
ᱦᱮᱸ ᱱᱤᱛᱚᱜ ᱱᱟᱜ ᱠᱷᱟᱱ ᱟᱵᱚ ᱟᱭᱳ ᱟᱲᱟᱝ ᱨᱮᱱᱟᱜ ᱥᱩᱡᱳᱜᱽ ᱥᱩᱵᱤᱫᱷᱟ ᱩᱱᱟᱹᱜ ᱵᱟᱹᱱᱩᱜᱼᱟ
ᱦᱮᱞᱳ ᱦᱮᱞᱳ ᱦᱮᱸ ᱫᱫᱚ ᱨᱚᱲ ᱠᱚ ᱵᱟᱝ ᱟᱸᱡᱚᱢᱚᱜ ᱠᱟᱱᱟ ᱛᱟᱦᱮᱸ ᱫᱚ᱾
ᱱᱮᱴᱚᱣᱟᱨᱠ ᱯᱨᱚᱵᱞᱮᱢ ᱫᱟᱭ
ᱵᱟᱝ ᱱᱤᱛᱚᱜ ᱫᱚ ᱵᱟᱝ ᱟᱸᱡᱚᱢᱚᱜ ᱠᱟᱱᱟ
ᱟᱪᱷᱟ ᱢᱟ ᱛᱟᱦᱞᱮ ᱱᱤᱛᱚᱜ ᱫᱚ ᱚᱠᱟ ᱞᱮᱠᱟ ᱱᱟᱯᱟᱭ ᱵᱟᱲᱟ ᱜᱮ
ᱱᱟᱯᱟᱛᱮ ᱱᱤᱛᱚᱜ ᱫᱚ ᱦᱮᱸ ᱚᱲᱟᱜ ᱥᱮᱱ ᱦᱩᱭ ᱞᱮᱱᱟ ᱠᱤᱪᱷᱩ ᱫᱤᱱ ᱞᱟᱦᱟ ᱜᱮ ᱮᱸᱻ ᱦᱮᱡ ᱦᱩᱭ ᱠᱟᱱᱟ ᱟᱨ ᱨᱚᱦᱚᱭ ᱠᱚᱫᱚ ᱦᱚᱸᱜ-ᱚᱭ ᱠᱚ ᱮᱦᱚᱵ ᱠᱟᱫᱟ ᱠᱚ ᱚᱲᱟᱜ ᱠᱚᱨᱮ ᱫᱚ ᱟᱫᱚ ᱦᱮᱡ ᱦᱩᱭᱱᱟ
ᱟᱪᱪᱷᱟ ᱟᱹᱰᱤ ᱱᱟᱯᱟᱭᱟᱭ ᱠᱟᱛᱷᱟ ᱟᱫᱚ ᱱᱚᱣᱟ ᱟᱯᱮ ᱚᱱᱚᱛᱮ ᱫᱟᱜ ᱚᱠᱟ ᱞᱮᱠᱟ ᱥᱮᱨᱢᱟ ᱡᱟᱹᱲᱤ ᱚᱠᱟᱞᱮᱠᱟ
ᱮᱸᱻ ᱥᱨᱢᱟᱡᱟᱹᱲᱤ ᱢᱚᱴᱟᱢᱩᱩᱴᱤ ᱵᱷᱟᱜᱤ ᱜᱮ ᱦᱚᱸᱜᱼᱚᱭ ᱦᱩᱭᱱᱟ ᱠᱤᱪᱷᱩ ᱫᱤᱱ ᱦᱮᱸ ᱵᱷᱟᱜᱤ ᱜᱮ ᱫᱟᱜ ᱡᱟᱹᱲᱤ ᱠᱚᱫᱚ ᱦᱩᱭᱱᱟ ᱟᱨ ᱛᱤᱦᱤᱧ ᱫᱚ ᱚᱝᱠᱟ ᱥᱮᱛᱟᱜ ᱚᱱᱟ ᱜᱮ ᱵᱟᱭ ᱫᱟᱜ ᱠᱟᱫᱟ ᱟᱨ ᱨᱤᱢᱤᱞ ᱜᱮ ᱨᱟᱠᱟᱵ ᱠᱟᱫᱟᱭ ᱟᱫᱚ ᱟᱭᱩᱵ ᱥᱮᱫ ᱡᱩᱫᱤ ᱫᱟᱜ ᱠᱷᱟᱱᱮ ᱦᱟᱸᱜ ᱱᱤᱛᱚᱜ ᱫᱚ ᱟᱫᱚ ᱵᱟᱭ ᱫᱟᱜᱽ ᱛᱚ ᱳᱭ ᱨᱤᱢᱤᱞ ᱠᱟᱫᱟᱭ ᱦᱚᱭ ᱵᱟᱲᱟᱭᱮᱫᱟᱭ ᱚᱱᱠᱟ ᱜᱮ
ᱵᱷᱟᱭ ᱟᱫᱚ ᱱᱟᱜ ᱠᱷᱟᱱ ᱛᱤᱦᱤᱧ ᱛᱤᱦᱤᱧ ᱜᱮ ᱡᱟᱜᱮ ᱠᱟᱹᱴᱤᱡ ᱨᱤᱢᱤᱞ ᱠᱟᱹᱴᱤᱡ ᱯᱚᱨᱤᱥᱠᱟᱨ ᱠᱟᱫᱟᱭ ᱟᱪᱪᱷᱟ, ᱢᱮᱱᱠᱷᱟᱱ ᱵᱟᱸᱠᱩᱲᱟ ᱫᱚ ᱢᱟᱱᱮ ᱯᱨᱟᱭ ᱫᱚ ᱯᱨᱟᱭ ᱜᱮ ᱪᱟᱞᱟᱣ ᱫᱚ ᱦᱩᱭᱩᱜ ᱜᱮᱭᱟ ᱵᱟᱝ ᱫᱚ ᱵᱟᱝ ᱟᱞᱮ ᱚᱸᱰᱮ ᱦᱳᱭ
ᱦᱩᱸ᱾
ᱦᱳᱭ ᱟᱪᱪᱷᱟ ᱢᱮ ᱛᱟᱦᱚᱞᱮ ᱪᱟᱞᱟᱣᱮᱱ ᱵᱩᱨᱩ ᱵᱚᱸᱜᱟ ᱧᱮᱞ ᱪᱟᱞᱟᱣ ᱟᱵᱚᱣᱟᱜ ᱡᱟᱦᱟᱸ ᱵᱮᱞᱯᱟᱦᱟᱲᱤᱟᱜ ᱠᱟᱱᱟ ᱥᱟ. ᱨ ᱵᱩᱨᱩ ᱦᱚᱸᱠᱚ ᱞᱟᱹᱭᱟ ᱪᱟᱞᱟᱣ ᱫᱚ ᱦᱩᱭ ᱞᱮᱱᱟ ᱥᱮ ᱵᱟᱝ ᱧᱮᱞ ᱯᱩᱡᱟᱹᱜ ᱮᱢ
ᱵᱟᱝ ᱵᱟᱝ ᱥᱮᱱ ᱦᱩᱭ ᱟᱠᱟᱱᱟ ᱟᱨ ᱤᱭᱟᱹ ᱠᱚ ᱯᱚᱨᱤᱠᱠᱷᱟ ᱠᱚ ᱦᱩᱭᱩᱜ ᱠᱟᱱᱟ᱾ ᱛᱚ ᱫᱚ ᱥᱮᱱ ᱫᱚ ᱵᱟᱝ ᱦᱩᱭ ᱠᱟᱱᱟ ᱟᱨ ᱥᱟᱺᱜᱤᱧ ᱛᱚ ᱥᱟᱺᱜᱤᱧ ᱜᱮᱭᱟ, ᱟᱨ ᱱᱚᱜᱼᱚᱭ ᱜᱟᱯᱟ ᱢᱮᱭᱟᱝ ᱜᱮ ᱟᱨᱚ ᱦᱟᱸᱜ ᱯᱚᱨᱤᱠᱷᱟ ᱠᱚ ᱢᱮᱱᱟᱜ ᱠᱟᱫᱟ᱾ ᱠᱟᱢᱤ ᱥᱮᱱ ᱠᱚᱫᱚ ᱵᱟᱝ ᱦᱩᱭ ᱠᱟᱱᱟ ᱯᱚᱨᱮ ᱨᱮ ᱚᱱᱠᱟ ᱜᱮ ᱪᱟᱞᱟᱜᱼᱟ ᱦᱩᱭᱩᱜᱼᱟ ᱦᱟᱸᱜ ᱯᱚᱨ ᱯᱚᱨᱮ ᱡᱚᱠᱷᱚᱱ ᱫᱚ᱾
ᱟᱪᱪᱷᱟ ᱟᱪᱪᱷᱟ ᱟᱪᱪᱷᱟ᱾ ᱟᱹᱰᱤ ᱱᱟ ᱟᱹᱰᱤ ᱛᱟᱦᱞᱮ ᱪᱟᱞᱟᱣᱮᱱ ᱛᱤᱥ ᱛᱟᱹᱨᱤᱠᱷ ᱦᱩᱞ ᱢᱟᱦᱟ ᱚᱠᱟᱞᱮ ᱪᱮᱫ ᱞᱮᱠᱟᱯᱮ ᱢᱟᱱᱟᱣ
ᱦᱮᱸ ᱚᱱᱟ ᱫᱚ ᱵᱷᱟᱜᱤ ᱜᱮ ᱦᱩᱭ ᱠᱟᱱᱟ, ᱟᱸᱜ ᱥᱟᱸᱜᱮ ᱜᱮ ᱦᱚᱲ ᱠᱚ ᱠᱚ ᱠᱚ ᱦᱮᱡ ᱞᱮᱱᱟ ᱵᱷᱟᱜᱤ ᱜᱮ ᱢᱟᱱᱟᱣ ᱫᱚ ᱦᱩᱭᱮᱱ ᱜᱮᱭᱟ᱾ ᱮᱻ ᱚᱱᱠᱟ ᱢᱟᱫᱽᱫᱷᱚᱢᱤᱠ ᱮᱭᱤᱪᱮᱥ ᱠᱚ ᱤᱭᱟᱹ ᱠᱚ ᱮᱢᱟᱜ ᱠᱚᱣᱟ᱾
ᱠᱚ
ᱠᱚᱞᱮᱡᱽ ᱥᱮᱫᱚ ᱵᱟᱝ ᱦᱩᱭ ᱟᱠᱟᱱᱟ ᱟᱨᱠᱤ ᱟᱹᱛᱩ ᱢᱟᱱᱮ ᱟᱞᱮ ᱟᱛᱩ ᱥᱮᱱ ᱦᱩᱭᱱᱟ ᱱᱚᱣᱟ ᱫᱚ
ᱟᱪᱪᱷᱟ ᱢᱟᱱᱮ ᱤᱧ ᱡᱟᱦᱟᱸ ᱥᱳᱥᱟᱞ ᱢᱤᱰᱤᱭᱟ ᱨᱤᱧ ᱧᱮᱞᱟᱼᱟ᱾ ᱟᱪᱪᱷᱟ ᱚᱱᱟ ᱟᱪᱪᱷᱟ ᱚᱸᱰᱮᱜ ᱢᱤᱫᱴᱟᱝ ᱤᱭᱟᱹ ᱦᱩᱭ ᱞᱮᱱᱟ ᱠᱤ? ᱡᱮ ᱢᱤᱫᱴᱟᱝ ᱯᱨᱳᱜᱨᱟᱢ ᱦᱩᱭ ᱞᱮᱱᱟ? ᱠᱤ ᱡᱟᱦᱟᱸ ᱫᱚ ᱢᱟᱱᱮ ᱡᱟᱦᱟᱸ ᱢᱟᱫᱽᱫᱷᱚᱢᱤᱠ ᱡᱟᱦᱟᱸ ᱫᱚ ᱢᱟᱱᱮ ᱟᱵᱚ ᱥᱟᱱᱛᱟᱲ ᱢᱤᱰᱤᱭᱟᱢ ᱛᱮ ᱯᱟᱲᱦᱟᱣ ᱠᱟᱛᱮᱫ ᱵᱷᱟᱜᱮ ᱱᱟᱢᱵᱟᱨ ᱠᱚ ᱧᱟᱢᱮᱫᱟ ᱩᱱᱠᱩ ᱠᱚᱢᱯᱤᱭᱩᱴᱟᱨ ᱠᱚ ᱯᱨᱚᱫᱟᱱ ᱢᱟᱱᱮ ᱮᱢᱟᱟᱜ ᱠᱚᱣᱟ᱾
ᱟᱸ ᱚᱱᱟ ᱫᱚ ᱵᱟᱝ ᱫᱤᱥᱟᱹᱜ ᱠᱟᱱᱟ ᱮᱢᱟᱜ ᱠᱚᱣᱟ ᱥᱮ ᱵᱟᱝ ᱠᱤᱱᱛᱩ ᱦᱮᱸ ᱮᱢ ᱫᱚᱠᱚ ᱮᱟᱜ ᱠᱚᱣᱟ ᱪᱮᱫ ᱠᱚ ᱮᱢᱟᱜ ᱠᱚᱣᱟ ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ᱾
ᱦᱮᱸ ᱟᱪᱪᱷᱟ᱾ ᱛᱟᱦᱮᱸᱱ ᱥᱳᱥᱟᱞ ᱢᱤᱰᱤᱭᱟ ᱨᱮ ᱡᱟᱦᱟᱸ ᱧᱮᱞ ᱦᱩᱭᱱᱟ ᱢᱩᱠᱩᱴᱢᱩᱱᱚᱱᱤᱯᱩᱨ ᱨᱮ ᱟᱵᱚ ᱡᱟᱦᱟᱸ ᱵᱤᱨᱵᱟᱱᱴᱟ ᱥᱤᱫᱩ ᱠᱟᱹᱱᱦᱩ ᱢᱮᱱᱟᱜ ᱠᱤᱱᱟ ᱩᱱᱠᱤᱱᱟᱜ ᱱᱟᱣᱟ ᱠᱟᱛᱮᱮᱫ ᱪᱤᱛᱟᱹᱨ ᱥᱮ ᱩᱱᱠᱤᱱᱟᱜ ᱢᱩᱨᱛᱤ ᱠᱚ ᱚᱸᱰᱮ ᱠᱚ ᱜᱚᱴᱷᱚᱱ ᱠᱮᱫ ᱛᱟᱹᱠᱤᱱᱟ᱾
ᱤᱭᱟᱹ ᱠᱚ ᱦᱩᱭ ᱵᱟᱲᱟ ᱠᱟᱛᱮ ᱜᱮ ᱟᱫᱚ ᱦᱮᱡ ᱦᱩᱭ ᱱᱟ᱾ ᱧᱮᱞ ᱫᱚ ᱟᱫᱚ ᱢᱤᱫ ᱜᱷᱟᱹᱲᱤᱡ ᱛᱟᱦᱮᱸ ᱦᱩᱭ ᱠᱟᱱᱟ, ᱥᱟᱨᱟᱫᱤᱱ ᱫᱚ ᱵᱟᱝ᱾ ᱥᱮᱱ ᱠᱟᱛᱮ ᱦᱮᱡ ᱦᱩᱭ ᱱᱟ᱾
ᱟᱪᱪᱷᱟ ᱪᱷᱟ ᱱᱟᱯᱟᱭ ᱠᱟᱛᱷᱟ᱾
ᱫᱚᱢᱮ ᱥᱟᱸᱜᱮ ᱥᱟᱸᱜᱮ ᱜᱮ ᱦᱚᱲ ᱠᱚ ᱦᱮᱡ ᱞᱮᱱᱟ ᱛᱚ, ᱟᱨ ᱟᱹᱰᱤ ᱡᱳᱨ ᱵᱷᱤᱲ ᱞᱮᱱᱟ᱾
ᱦᱮᱸ ᱥᱳᱥᱟᱞ ᱢᱤᱰᱤᱭᱟ ᱨᱮ ᱡᱟᱦᱟᱸ ᱞᱮᱠᱟ ᱧᱮᱞ ᱦᱩᱭᱱᱟ ᱚᱭᱮᱥ ᱚᱭᱮᱥᱴ ᱵᱮᱝᱜᱚᱞ ᱥᱤ ᱮᱢ ᱥᱩᱵᱮᱱᱫᱨᱚ ᱟᱵ ᱵᱤᱨᱵᱷᱟᱱᱴᱟ ᱥᱤᱫᱩ ᱜ ᱢᱩᱲᱤ ᱩᱫᱽᱵᱳᱫᱚᱱ ᱛᱟᱹᱠᱤᱱᱟ ᱦᱳᱭ ᱛᱟᱦᱞᱮ ᱱᱤᱭᱟᱹ ᱵᱟᱨ ᱱᱤᱭᱟᱹ ᱚᱠᱛᱚ ᱚᱲᱟᱜ ᱠᱚᱨᱮ ᱫᱚ ᱟᱭᱳᱼᱵᱟᱵᱟ ᱜᱚᱜ ᱜᱚᱼᱵᱟᱵᱟ ᱵᱚᱭᱦᱟ ᱢᱟᱹᱭ ᱛᱟᱠᱚ ᱚᱠᱟ ᱞᱮᱠᱟ ᱢᱮᱱᱟᱜ ᱠᱚᱣᱟ?
ᱦᱮᱸ ᱢᱚᱸᱡᱽ ᱜᱮ ᱢᱮᱱᱟᱜ ᱟᱠᱟᱟᱜ ᱠᱚᱣᱟ ᱚᱲᱟᱜ ᱠᱚᱨᱮ ᱜᱮ ᱦᱮᱱᱟᱜ ᱠᱟᱜ ᱠᱚᱣᱟ ᱠᱟᱹᱢᱤ ᱵᱟᱲᱟᱭ ᱫᱟᱠᱚ ᱚᱲᱟᱜ ᱠᱚᱨᱮ ᱜᱮ᱾ ᱱᱚᱦᱚᱭ ᱛᱚ ᱫᱟᱜ ᱠᱮᱫᱟᱭ ᱛᱚ ᱛᱟᱦᱞᱮ ᱠᱷᱮᱛ ᱠᱚᱦᱚᱸ ᱨᱚᱦᱚᱲ ᱪᱟᱞᱟᱜ ᱠᱟᱱ ᱛᱟᱦᱮᱸᱫ ᱱᱤᱛᱚᱜ ᱫᱚ ᱫᱟᱜ ᱠᱚᱞ ᱫᱟᱜ ᱠᱚ ᱧᱟᱢ ᱠᱟᱫᱟ ᱩᱱᱠᱩ ᱨᱚᱦᱚᱭ ᱦᱩᱭᱩᱜᱼᱟ᱾ ᱥᱤᱵᱟᱲᱟᱟᱭ ᱫᱟᱠᱚ ᱨᱚᱦᱚᱭ ᱞᱚᱥᱚᱫ ᱫᱟᱠᱚ ᱥᱮᱱᱞᱮᱱᱟᱹᱧ ᱛᱚ ᱠᱤᱪᱷᱩ ᱫᱤᱱ ᱞᱟᱦᱟ ᱜᱮ ᱟᱫᱚ ᱧᱮᱞ ᱦᱚᱴᱚ ᱦᱩᱭᱱᱟ ᱱᱤᱭᱟᱹ ᱞᱚᱥᱚᱫ ᱠᱚ ᱪᱟᱞᱟᱜ ᱠᱟᱱᱟ ᱨᱚᱦᱚᱭ ᱞᱟᱹᱜᱤᱫ ᱜᱮ
ᱦᱮᱞᱳ᱾
ᱦᱮᱸ ᱟᱯᱮ ᱥᱮᱫ ᱫᱚ ᱛᱟᱦᱚᱞᱮ ᱨᱚᱦᱚᱭ ᱠᱚᱫᱚ ᱦᱩᱭᱩᱜ ᱠᱟᱱᱟ? ᱦᱮᱸ ᱟᱸᱡᱚᱢᱚᱜ ᱠᱟᱱᱟ᱾
ᱨᱚᱦᱚᱭ ᱠᱚᱫᱚ ᱮᱠᱟᱞᱜᱮ ᱢᱟᱱᱮ ᱟᱞᱮ ᱱᱚᱛᱮ ᱫᱚ ᱱᱟᱜ ᱠᱷᱟᱱ ᱢᱟᱱᱮ ᱮᱭᱛ ᱥᱮᱨᱢᱟ ᱡᱟᱹᱲᱤ ᱠᱷᱮᱛ ᱠᱚᱦᱚᱸ ᱫᱟᱜ ᱮᱱᱟ ᱟᱫᱚ ᱢᱟᱱᱮ ᱛᱚᱞᱟ ᱠᱚᱦᱚᱸ ᱱᱟᱜ ᱠᱷᱟᱱ ᱟᱞᱮ ᱱᱚᱛᱮ ᱫᱚ ᱢᱟᱱᱮ ᱛᱷᱚᱲᱟ ᱫᱮᱨᱤ ᱠᱟᱛᱮᱮᱫ ᱛᱚᱞᱟ ᱠᱚᱠᱚ ᱢᱟᱱᱮ ᱨᱟᱹᱯᱩ ᱜᱤᱰᱤ ᱠᱟᱫᱟ ᱠᱚ ᱟᱫᱚ ᱚᱱᱟ ᱠᱷᱛᱤᱨ ᱱᱟᱜ ᱠᱷᱟᱱ ᱢᱟᱱᱮ ᱦᱳᱲᱳ ᱨᱚᱦᱚᱭ ᱞᱮᱠᱟᱱ ᱪᱟᱨᱟ ᱠᱚᱫᱚ ᱮᱠᱷᱚᱱ ᱟᱹᱣᱨᱤ ᱚᱱᱠᱟᱱ ᱯᱚᱨᱤᱥᱛᱷᱤᱛᱤ ᱯᱚᱨᱤᱥᱛᱷᱤᱛᱤ ᱨᱮᱫᱚ ᱟᱹᱣᱨᱤ ᱢᱮᱱᱟᱜᱼᱟ ᱦᱩᱰᱤᱧ ᱦᱩᱰᱤᱧ ᱜᱮᱭᱟ᱾ ᱟᱫᱚ ᱱᱟᱜ ᱠᱷᱟᱱ ᱠᱷᱮᱛ ᱠᱚ ᱫᱟᱜ ᱞᱟᱜᱟᱣ ᱠᱟᱱᱟ ᱟ ᱟᱫᱚ ᱚᱱᱟ ᱠᱷᱟᱱ ᱱᱤᱛᱳᱜ ᱫᱚ ᱱᱟᱜ ᱠᱷᱟᱱ ᱯᱩᱭᱭᱞᱳ ᱨᱮᱱᱟᱜ ᱢᱤᱫ ᱫᱷᱟᱣ ᱡᱟᱦᱟᱸ ᱪᱟᱥ ᱵᱚᱱ ᱮᱢᱟ ᱚᱱᱟ ᱪᱟᱥ ᱮᱢ ᱠᱟᱛᱮ ᱠᱷᱮᱛ ᱠᱚᱫᱚ ᱨᱮᱰᱤ ᱫᱚᱦᱚ ᱦᱩᱭᱩᱜ ᱠᱟᱱᱟ᱾ ᱠᱟᱱᱟ ᱟᱫᱚ ᱱᱟᱜ ᱠᱷᱟᱱ ᱯᱚᱨᱮᱛᱮ ᱡᱚᱠᱷᱚᱱ ᱫᱟᱜ ᱮ ᱛᱚᱠᱷᱚᱱ ᱮᱠᱟᱞᱛᱮ ᱞᱚᱥᱚᱫ ᱠᱟᱛᱮᱫ ᱦᱩᱲᱩ ᱨᱚᱦᱚᱭ ᱫᱚ ᱦᱩᱭᱩᱜᱼᱟ!
ᱦᱩᱸᱸ
ᱦᱳᱭ
ᱟᱞ ᱥᱮᱫ ᱫᱚ ᱨᱚᱦᱚᱭ ᱠᱚ ᱪᱟᱞᱟᱜ ᱠᱟᱱ ᱜᱮᱭᱟ ᱪᱟᱨᱟ ᱠᱚ ᱦᱩᱭ ᱟᱠᱟᱱᱟ ᱠᱤᱪᱷᱩ ᱠᱤᱥᱩ ᱠᱚᱱᱟ ᱫᱚ ᱟᱨ ᱠᱤᱪᱩ ᱠᱤᱪᱷᱩ ᱫᱚ ᱟᱹᱤᱭᱟᱜᱼᱟ ᱟ ᱡᱟᱦᱟᱸ ᱠᱚ ᱦᱩᱭ ᱟᱠᱟᱱᱟ ᱚᱱᱟ ᱠᱚᱜᱮ ᱨᱚᱦᱚᱭ ᱟᱨᱟᱢ ᱦᱚ ᱠᱟᱫᱟ ᱨᱚᱦᱚᱭ ᱮᱫᱟ, ᱦᱚᱞᱟ ᱢᱟᱦᱫᱮᱨ ᱠᱷᱚᱱ
ᱦᱮᱸ ᱟᱪᱪᱷᱟ ᱟᱪᱪᱷᱟ᱾ ᱢ ᱛᱟᱦᱚᱞᱮ ᱥᱩᱫᱷᱩ ᱚᱞᱚᱜ ᱯᱟᱲᱦᱟᱣ ᱥᱟᱶ ᱥᱮ ᱱᱚᱣᱟ ᱮᱯᱥ ᱨᱮᱱᱟᱜ ᱱᱚᱣᱟ ᱮᱯᱥ ᱨᱮᱦᱚᱸ ᱠᱟᱹᱢᱤ ᱫᱚ ᱦᱩᱭᱩᱜ ᱜᱮᱭᱟ ᱤᱱᱟᱹ ᱥᱟᱶᱛᱮ ᱮᱴᱟᱜ ᱠᱤᱪᱷᱩ ᱯᱟᱟᱨᱴ ᱴᱟᱭᱤᱢ ᱦᱤᱥᱟᱹᱵ ᱡᱟᱦᱟᱱᱟᱜ ᱠᱟᱹᱢᱤ ᱦᱩᱭᱩᱜ ᱜᱮᱭᱟ ᱥᱮ ᱪᱮᱫ?
ᱮᱴᱟᱜ ᱠᱤᱪᱷᱩ ᱫᱚ ᱪᱮᱫ ᱜᱮ ᱵᱟᱝ ᱚᱞᱚᱜ ᱯᱟᱲᱦᱟᱜ ᱜᱮ ᱟᱨ ᱱᱚᱜ ᱚᱚᱭ ᱱᱚᱣᱟ ᱨᱮ ᱡᱚᱯᱲᱟᱣ ᱢᱮᱱᱟᱜ ᱟᱠᱟᱫᱤᱧᱟ
ᱟᱪᱪᱷᱟ ᱟᱪᱪᱷᱟ ᱟᱹᱰᱤ ᱱᱟᱯᱟᱭ ᱠᱟᱛᱷᱟ᱾ ᱱᱟᱭᱛᱮ ᱱᱟᱯᱟᱭ ᱛᱮ᱾
ᱦᱩᱸ
ᱟᱪᱪᱷᱟ ᱥᱮ ᱢᱮᱱᱠᱷ ᱱᱤᱛᱚᱜ ᱫᱚ ᱛᱟᱦᱚᱞᱮ ᱤᱭᱩᱱᱤᱵᱷᱟᱨᱥᱤᱴᱤ ᱨᱮ ᱪᱮᱫ ᱛᱮᱭᱟᱜ ᱢᱟᱱᱮ ᱮᱠᱡᱟᱢ ᱪᱟᱞᱟᱜ ᱠᱟᱱ ᱛᱟᱯᱮᱭᱟ?
ᱚᱱᱛᱮ ᱦᱮᱸ ᱮᱠᱡᱟᱢ ᱦᱩᱭᱩᱜ ᱠᱟᱱ ᱛᱟᱞᱮᱭᱟ᱾
ᱛᱟᱦᱚᱞᱮ ᱵᱤᱫᱽᱫᱟᱹᱜᱟᱲ ᱨᱮᱱᱟᱜ ᱵᱤᱱᱤᱰ ᱠᱚᱫᱚ ᱚᱠᱟᱞᱮᱠᱟ ᱪᱟᱞᱟᱜ ᱠᱟᱱᱟ?
ᱮᱢ ᱵᱤᱱᱤᱰ ᱠᱚ ᱵᱷᱟᱜᱤ ᱜᱮ ᱦᱩᱭᱩᱜ ᱠᱟᱱ ᱜᱮᱭᱟ ᱱᱚᱜᱼᱚᱭ ᱢᱤᱫᱴᱟᱝ ᱢᱤᱫᱴᱟᱝ ᱵᱟᱹᱠᱤ ᱢᱮᱱᱟᱜᱼᱟ ᱦᱩᱭᱮᱱ ᱛᱟᱞᱮᱭᱟ ᱦᱩᱸ ᱢᱚᱬᱮ ᱜᱚᱴᱟᱝ ᱦ ᱮᱱᱟ ᱟᱨ ᱢᱤᱫᱴᱟᱝ ᱵᱟᱠᱤ ᱢᱮᱱᱟᱜ ᱟᱠᱟᱫᱟ ᱱᱚᱣᱟ ᱦᱩᱭ ᱞᱮᱱᱠᱷᱟᱱᱜᱮ‌ ᱢᱩᱪᱟᱹᱫ ᱮᱱᱟ
ᱟᱪᱪᱷᱟ ᱟᱪᱪᱷᱟ ᱟᱹᱰᱤ ᱟᱹᱰᱤ ᱱᱟᱯᱟᱭ ᱠᱟᱛᱷᱟ᱾
ᱦᱩᱸ
ᱟᱞᱮ ᱢᱟ ᱤᱱᱴᱟᱨᱱᱮᱞ ᱫᱚ ᱦᱩᱭ ᱠᱟᱱᱟᱱ ᱛᱟᱞᱮᱭᱟ ᱢᱟᱱ ᱥᱚᱨᱤ ᱦᱮᱸ ᱤᱱᱴᱟᱨᱱᱮᱞ ᱫᱚ ᱠᱚᱞᱮᱡᱽ ᱨᱮᱱᱟᱜ ᱤᱱᱴᱟᱨᱱᱮᱞ ᱫᱚ ᱦᱩᱭ ᱠᱟᱱ ᱛᱟᱞᱮᱭᱟ ᱢᱮᱱᱠᱷᱟᱱ ᱮᱱᱠᱷᱟᱱ ᱮᱠᱥᱴᱟᱨᱱᱟᱞ ᱫᱚ ᱮᱠᱷᱚᱱ ᱟᱹᱰᱤ ᱫᱤᱱ ᱟᱹᱣᱨᱤ ᱦᱩᱭᱩᱜ ᱛᱟᱞᱮᱭᱟ ᱮᱠᱷᱚᱱ ᱦᱳᱭᱚᱛ ᱤᱱᱴᱟᱨᱱᱟᱞ ᱫᱚ ᱟᱹᱰᱤ ᱫᱤᱱᱮᱨ ᱦᱩᱭ ᱟᱠᱟᱱᱟ ᱟᱫᱚ ᱮᱠᱥᱴᱟᱨᱱᱟᱞ ᱫᱚ ᱛᱷᱚᱲᱟ ᱞᱮᱴ ᱟᱠ ᱛᱮᱭᱟ ᱪᱮᱫᱟᱜ ᱥᱮ ᱠᱚᱞᱮᱡᱽ ᱨᱮ ᱱᱟᱣᱟ ᱠᱟᱛᱮ ᱮᱰᱢᱤᱥ ᱥᱮᱮᱱ ᱠᱚ ᱮᱛᱚᱦᱚᱵ ᱮᱱᱟ ᱩᱱᱠᱩᱣᱟᱜ ᱵᱷᱮᱨᱤᱯᱷᱤᱠᱮᱥᱮᱱ ᱨᱮᱡᱤᱥᱴᱟᱨ ᱟᱨᱚ ᱟᱭᱢᱟ ᱟᱭᱢᱟ ᱜᱟᱱ ᱠᱟᱹᱢᱤ ᱟᱫᱚ ᱤᱱᱟᱹ ᱯᱚᱨᱮ ᱱᱟᱜ ᱠᱷᱟᱱ ᱟᱞᱮᱭᱟᱜ ᱮᱠᱥᱴᱟᱨᱱᱮᱞ ᱛᱤᱨ ᱛᱤᱥ ᱦᱩᱭᱩᱜ ᱠᱟᱱᱟ ᱚᱱᱟᱢᱟ ᱮᱠᱷᱚᱱ ᱠᱚᱞᱮᱡᱽ ᱛᱚᱨᱚᱯ ᱠᱷᱚᱱ ᱟᱹᱣᱨᱤ ᱠᱚ ᱡᱟᱱᱟᱣ ᱞᱮᱭᱟ᱾
ᱟᱞᱮ ᱯᱷᱟᱭᱱᱟᱞ ᱜᱮ ᱪᱟᱞᱟᱜ ᱠᱟᱱ ᱛᱟᱞᱮᱭᱟ ᱟᱨ ᱤᱱᱴᱟᱨᱱᱮᱞ ᱫᱚ ᱦᱩᱭ ᱠᱟᱱ ᱛᱟᱞᱮᱭᱟ᱾